ᱦᱮᱞᱳ
ᱦᱮ ᱦᱮᱞᱳ ᱡᱚᱦᱟᱨ ᱜᱮ ᱡᱚᱦᱟᱨ ᱜᱮ
ᱦᱳᱭ ᱢᱟ ᱮᱱᱠᱷᱟᱱ ᱠᱷᱚᱵᱨᱟ ᱠᱷᱚᱵᱚᱨ ᱠᱚ
ᱪᱮᱫ ᱞᱮᱠᱟ ᱦᱮᱱᱟᱢᱟ
ᱚ ᱢᱤᱱᱟᱹᱧ ᱜᱮᱭᱟ ᱟᱫᱚ ᱪᱮᱫ ᱞᱮᱠᱟᱢ ᱞᱟᱹᱭᱟ ᱜᱚᱨᱚᱢ ᱨᱮ ᱪᱮᱫ ᱞᱮᱠᱟᱢ ᱛᱟᱦᱮᱱᱟ
ᱦᱳᱭ ᱫᱚᱢᱮ ᱡᱳᱨ ᱜᱚᱨᱚᱢ ᱛᱟᱹᱶ ᱨᱤᱢᱤᱞ ᱵᱟᱲᱟᱭᱮᱫ ᱛᱮ ᱠᱟᱹᱴᱤᱡ ᱩᱱᱟᱹᱜ ᱫᱚ
ᱱᱚᱛᱮ ᱦᱚᱸ ᱫᱚᱢᱮ ᱜᱮ ᱨᱤᱢᱤᱞ ᱫᱟᱭ ᱥᱮ ᱨᱤᱢᱤᱞ ᱢᱟᱛᱚ ᱨᱤᱢᱤᱞ ᱠᱟᱫ ᱫᱟᱜ ᱫᱚ ᱵᱟᱭ ᱫᱟᱜ ᱫᱟ
ᱛᱮᱦᱮᱧ ᱟᱭᱩᱵ ᱵᱮᱲᱟ ᱦᱚᱭ ᱵᱟᱲᱟ ᱠᱮᱫᱮᱜᱼᱟ ᱨᱤᱢᱤᱞ ᱠᱚ ᱥᱟᱰᱮ ᱵᱟᱲᱟᱭᱮᱱᱟ ᱢᱚᱱᱮ ᱦᱳᱭᱱᱟ ᱫᱟᱜᱟᱭ
ᱩᱸ
ᱛᱟᱯᱚᱨᱮ ᱡᱚᱢ ᱵᱟᱲᱟ ᱠᱚᱫᱚ ᱦᱳᱭ ᱠᱟᱱᱟ
ᱟᱸᱢᱵᱟᱵᱩᱛᱟᱹ ᱨᱮ ᱫᱟᱜᱟᱭ ᱟᱸᱢᱵᱟᱵᱩᱛᱟᱹ ᱨᱮ ᱮᱠᱫᱚᱢ ᱴᱮᱱᱥᱮᱱ ᱵᱟᱹᱱᱩᱜᱼᱟ
ᱫᱟᱠᱟ ᱠᱚᱫᱚ ᱡᱚᱢ ᱦᱳᱭ ᱟᱠᱟᱱᱟ
ᱦᱮᱸ ᱫᱟᱠᱟ ᱠᱚᱫᱚ ᱡᱚᱢ ᱫᱚ ᱦᱩᱭ ᱠᱟᱱ ᱜᱮᱭᱟ ᱟᱫᱚ ᱦᱚᱸᱜᱼᱚᱭ ᱜᱚᱰᱟ ᱥᱮᱫ ᱨᱮ ᱦᱮᱡ ᱦᱩᱭ ᱠᱟᱱᱟ ᱦᱤᱛᱚᱜ ᱫᱚ
ᱚᱱᱛᱮ ᱪᱮᱫ ᱠᱚ ᱯᱚᱨᱚᱵᱽ ᱦᱳᱭᱳᱜ ᱜᱮᱭᱟ
ᱛᱤᱥ ᱯᱚᱨᱚᱵᱽ ᱥᱮᱴᱮᱨᱚᱜ ᱠᱟᱱᱟ ᱦᱟᱸᱜ ᱚᱱᱟᱜᱮ ᱱᱤᱛᱚᱝ ᱫᱚ
ᱚᱱᱟᱜᱮ ᱯᱚᱨᱚᱵᱽᱴᱟᱜ ᱫᱚ ᱵᱟᱝ
ᱯᱩᱨᱢᱤ ᱯᱚᱨᱚᱵᱽ ᱫᱚᱢ ᱯᱟᱞᱚᱢ ᱞᱮᱱᱠᱷᱟᱱ
ᱩᱸ ᱢᱟᱜᱢᱚᱲᱮ ᱠᱚ ᱚᱱᱛᱮ ᱪᱮᱫ ᱞᱮᱠᱟ ᱦᱩᱭᱩᱜ ᱠᱟᱱᱟ
ᱢᱚᱬᱮ ᱦᱩᱭ ᱵᱟᱲᱟᱭᱮᱱ ᱜᱮᱭᱟ ᱟᱫᱚ ᱱᱤᱛᱚᱝ ᱟᱞᱮ ᱥᱮᱫ ᱫᱚ ᱵᱟᱝ ᱦᱩᱭᱩᱜᱼᱟ ᱩᱱᱟᱹᱜ ᱫᱚ ᱟᱞᱮ ᱫᱚ ᱵᱟᱦᱟ ᱵᱚᱸᱜᱟ ᱥᱚᱢᱚᱭ ᱜᱮ
ᱚ ᱱᱚᱛᱮ ᱦᱚᱸ ᱦᱩᱭᱩᱜ ᱦᱩᱭᱩᱜ ᱚᱲᱟᱜ ᱫᱚ ᱵᱟᱸᱠᱩᱲᱟ ᱡᱤᱞᱟ
ᱟᱪᱪᱷᱟ ᱟᱪᱪᱷᱟ
ᱟᱢᱟᱜ ᱫᱚ
ᱚ ᱚᱱᱟ ᱚᱱᱟ ᱯᱟᱥᱟᱯᱟᱥᱤ ᱜᱮᱛᱚ ᱛᱟᱦᱚᱞᱮ
ᱵᱟᱸᱫᱚᱶᱟᱱ ᱮᱢ ᱟᱡᱚᱢ ᱵᱟᱲᱟ
ᱦᱮᱸ ᱦᱮᱸ ᱦᱮᱸ ᱮᱠᱫᱚᱢ ᱮᱠᱫᱚᱢ ᱚᱱᱛᱮ ᱫᱚ ᱯᱨᱟᱭ ᱢᱟᱡᱷᱮ ᱢᱟᱡᱷᱮ ᱪᱟᱞᱟᱣ ᱵᱟᱲᱟ ᱦᱩᱭᱩᱜ ᱜᱮᱭᱟ ᱦᱩᱸ
ᱠᱟᱢᱤ ᱠᱚ ᱛᱟᱦᱮᱱ ᱜᱮᱭᱟ ᱛᱚ
ᱦᱳᱭ ᱟᱨ ᱱᱤᱛᱚᱜ ᱛᱟᱦᱞᱮ ᱚᱠᱟᱨᱮ ᱢᱮᱱᱟᱜ ᱢᱮᱭᱟ ᱢᱤᱫᱱᱤᱯᱩᱨ ᱚᱸᱰᱮ ᱫᱚ ᱠᱚᱞᱮᱡᱽ
ᱤᱭᱩᱱᱤᱵᱷᱟᱨᱥᱤᱴᱤ ᱨᱮ ᱯᱟᱲᱦᱟᱣ ᱦᱩᱭᱩᱜ ᱟ
ᱟᱪᱪᱷᱟ ᱟᱪᱪᱷᱟ ᱟᱨ ᱱᱚᱣᱟ ᱢᱟᱲᱟᱝ ᱛᱮᱫᱚ ᱚᱠᱟᱨᱮᱢ ᱯᱟᱲᱦᱟᱜ ᱠᱟᱱ ᱛᱟᱸᱦᱮᱡ ᱟ
ᱢᱟ ᱛᱚᱵᱮ ᱤᱭᱟ. ᱨᱮ ᱡᱷᱟᱲᱜᱨᱟᱢ ᱨᱮ
ᱚ ᱡᱷᱟᱲᱜᱨᱟᱢ ᱤᱧᱫᱚ ᱦᱚᱜᱼᱚᱭ ᱱᱚᱸᱰᱮ ᱯᱟᱲᱦᱟᱣ ᱦᱩᱭᱩᱜ ᱠᱟᱱᱟ ᱞᱟᱞᱜᱚᱲ
ᱟᱪᱪᱷᱟ ᱞᱟᱞᱜᱚᱲ ᱟᱞᱮ ᱱᱚᱝ ᱱᱚᱸᱰᱮ ᱰᱷᱮᱨ ᱠᱚᱲᱟ ᱠᱚ ᱜᱮ ᱦᱮᱱᱟᱜ ᱠᱚᱣᱟ ᱚᱸᱰᱮ ᱠᱚ ᱚᱸᱰᱮ ᱠᱷᱚᱱ ᱠᱚ ᱦᱮᱡ ᱟᱠᱟᱱᱟ ᱞᱟᱞᱜᱚᱲ ᱠᱷᱚᱱ
ᱢᱤᱰᱤᱭᱟᱢ ᱨᱮᱱ ᱠᱚᱲᱟ ᱠᱚ ᱦᱮᱱᱟᱜ ᱠᱚᱣᱟ ᱠᱤᱪᱷᱩ
ᱴᱷᱤᱠ ᱵᱟᱹᱧ ᱵᱩᱡᱽ ᱫᱟᱲᱮᱭᱟᱫᱟ
ᱦᱟᱱᱮ ᱢᱤᱰᱤᱭᱟᱢ ᱛᱮᱠᱚ ᱯᱟᱲᱦᱟᱜᱼᱟ ᱩᱱᱠᱩ ᱠᱚ ᱦᱮᱱᱟᱜ ᱠᱚᱜᱮᱭᱟ ᱱᱚᱸᱰᱮ
ᱦᱮᱸ ᱦᱮᱸ ᱦᱳᱭ ᱦᱳᱭ ᱢᱤᱰᱤᱭᱟᱢ ᱨᱮᱱ ᱜᱮᱠᱚ ᱪᱟᱞᱟᱣ ᱠᱟᱱᱟ ᱡᱟᱹᱥᱛᱤ ᱠᱟᱭ ᱛᱮᱫᱚ ᱫᱟᱠᱟ ᱠᱚ ᱡᱚᱢ ᱵᱟᱲᱟᱭ ᱫᱚ ᱟᱹᱣᱨᱤ ᱦᱩᱭᱩᱜᱼᱟ ᱦᱮᱸ ᱫᱚᱢᱮ ᱠᱷᱟᱱ ᱫᱚᱢᱮ ᱜᱮ ᱜᱚᱨᱚᱢ ᱠᱟᱱᱟ ᱪᱮᱫ ᱮᱢ ᱞᱟᱹᱭᱟ ᱜᱟᱹᱰᱤ ᱠᱚ ᱫᱚᱢᱮ ᱪᱟᱞᱟᱜ ᱠᱟᱱᱟ ᱟᱸᱡᱚᱢᱚᱜ ᱠᱟᱱᱟ
ᱪᱟᱞᱟᱜ ᱠᱟᱱ ᱜᱮᱭᱟ ᱥᱩᱨ ᱨᱮ ᱥᱴᱮᱥᱚᱱ ᱢᱮᱱᱟᱜ ᱟ ᱛᱚ
ᱟᱪᱪᱷᱟ ᱟᱪᱪᱷᱟ ᱟᱪᱪᱷᱟ ᱚᱱᱟᱛᱮ ᱟᱨᱚ ᱪᱷᱟᱸᱫᱽ ᱨᱮ ᱢᱮᱱᱟᱜ ᱢᱮᱭᱟ ᱚᱱᱟᱛᱮ ᱵᱟᱹᱲᱛᱤ ᱠᱟᱨᱛᱮ ᱟᱨᱚ ᱠᱟᱹᱴᱤᱡ ᱥᱟᱰᱮᱴᱟᱜ ᱟᱸᱡᱚ ᱢᱚᱜ ᱠᱟᱱᱟ ᱥᱮ
ᱛᱮᱦᱮᱧ ᱫᱚ ᱪᱮᱫ ᱠᱚ ᱩᱛᱩ ᱟᱜ ᱯᱮ ᱛᱟᱸᱦᱤᱸᱫ ᱛᱮ
ᱛᱮᱧ ᱡᱤᱞ ᱠᱚ ᱩᱛᱩ ᱟᱞᱮ ᱛᱟᱦᱮᱸ ᱱᱚᱸᱰᱮ ᱫᱚ ᱵᱩᱫᱷᱵᱟᱨ ᱟᱨ ᱨᱚᱵᱤᱵᱟᱨ ᱡᱤᱞ ᱠᱚ ᱩᱛᱩ ᱟᱞᱮᱭᱟ ᱦᱚᱥᱴᱮᱞ ᱨᱮ ᱦᱤᱱᱟ. ᱧ ᱟ ᱤᱱᱟᱹ
ᱠᱟᱹᱢᱤ ᱫᱚ ᱱᱤᱛᱳᱜ ᱫᱚ ᱪᱮᱫ ᱦᱚᱸ ᱵᱟᱹᱱᱩᱜᱼᱟ ᱟᱫᱚ ᱢᱮᱥ ᱠᱚᱨᱮ ᱛᱟᱦᱮᱱ ᱦᱩᱭᱩᱜ ᱠᱟᱱᱟ ᱛᱚ ᱟᱫᱚ ᱚᱱᱟᱜᱮ ᱜᱚᱰᱟ ᱥᱮᱫ ᱨᱮ ᱦᱮᱡ ᱠᱟᱛᱮᱜ ᱱᱚᱜᱼᱚᱭ ᱜᱚᱞᱯᱷᱚ ᱢᱟᱲᱟᱝ ᱦᱩᱭᱩᱜ ᱠᱟᱱᱟ
ᱦᱮᱸ ᱦᱮᱸ ᱛᱟᱨᱯᱚᱨ ᱟᱢᱵᱟᱵᱚᱛᱤ ᱨᱮ ᱚᱲᱟᱜ ᱮᱢ ᱪᱟᱞᱟᱜᱼᱟ ᱥᱮ ᱵᱟᱝ
ᱵᱟᱝᱜᱮ ᱮᱛᱚ ᱟᱞᱮ ᱠᱚ ᱠᱟᱡᱽ ᱠᱟᱜ ᱞᱮᱭᱟ ᱵᱟᱝ ᱟᱞᱮ ᱡᱮ ᱦᱤᱞᱳᱜ ᱟᱢᱵᱟ ᱟᱢᱵᱟᱵᱚᱛᱤ ᱦᱩᱭᱩᱜ ᱠᱟᱱᱟ
ᱪᱮ ᱯᱚᱨᱤᱠᱷᱟ
ᱦᱮᱸ ᱩᱱᱜᱮ ᱟᱞᱮ ᱤᱱᱴᱟᱨᱱᱮᱞ ᱯᱚᱨᱤᱠᱷᱟ ᱛᱟᱦᱚᱞᱮ ᱚᱲᱟᱜ ᱪᱟᱞᱟᱣ ᱫᱚ ᱦᱮᱸ ᱚᱱᱟ ᱠᱷᱟᱹᱛᱤᱨ ᱵᱟᱝ ᱜᱟᱱᱚᱜ ᱠᱟᱱᱟ ᱪᱮᱫ ᱦᱚᱸ ᱦᱮᱸ ᱛᱟᱦᱚᱞᱮ ᱟᱞᱮ ᱫᱚᱞᱮ ᱞᱟᱹᱭ ᱫᱟ ᱚᱸᱰᱮ ᱥᱩᱨ ᱨᱮᱛᱚ ᱵᱤᱨ ᱢᱮᱱᱟᱜᱼᱟ ᱛᱟᱦᱞᱮ ᱵᱤᱨ ᱠᱷᱚᱱᱜᱮ ᱥᱟᱠᱟᱢ ᱠᱚ ᱟᱹᱜᱩ ᱦᱩᱭᱩᱜᱼᱟ ᱟᱨ ᱦᱚᱞᱚᱝ ᱦᱟᱛᱟᱣ ᱦᱩᱭᱩᱜᱼᱟ ᱟᱨ ᱡᱤᱞ ᱦᱟᱛᱟᱣ ᱠᱟᱛᱮᱮᱫ ᱯᱤᱴᱷᱟᱹ ᱦᱩᱭᱩᱜᱼᱟ ᱱᱚᱸᱰᱮ ᱜᱮ
ᱟᱱ ᱜᱟᱱᱚᱜ ᱜᱮᱭᱟ
ᱦᱮᱸ ᱚᱱᱟ ᱛᱚ ᱫᱚᱨᱠᱟᱨᱚᱜ ᱠᱟᱱᱟ ᱱᱚᱸᱰᱮ ᱫᱚ ᱵᱟᱠᱷᱟᱱ ᱢᱟᱱᱮ ᱚᱲᱟᱜ ᱪᱟᱞᱟᱣ ᱞᱮᱱᱠᱷᱟᱱ ᱯᱤᱴᱷᱟᱹ ᱠᱚ ᱡᱚᱢ ᱦᱩᱭ ᱠᱚᱜᱼᱟ ᱥᱮ ᱟᱫᱚ ᱱᱚᱸᱰᱮ ᱥᱚᱠᱴᱟᱜ ᱫᱚ ᱯᱩᱨᱟᱹᱣ ᱠᱟᱜ ᱦᱩᱭᱩᱜᱼᱟ
ᱚᱲᱟᱜ ᱨᱮᱦᱚᱸ ᱥᱮ ᱡᱚᱢᱜᱮ ᱦᱩᱭᱩᱜᱼᱟ ᱱᱚᱸᱰᱮ ᱦᱚᱸ ᱡᱚᱢᱜᱮ ᱚᱱᱟᱜᱮ
ᱦᱳᱭ
ᱤᱧ ᱦᱚᱸ ᱜᱟᱯᱟ ᱚᱲᱟᱜ ᱥᱮᱫ ᱪᱟᱞᱟᱜ ᱤᱧ ᱞᱟᱹᱭᱮᱫᱟ ᱟᱹᱰᱤ ᱫᱤᱱ ᱵᱟᱹᱧ ᱪᱟᱞᱟᱣ ᱠᱟᱱᱟ ᱦᱮᱸ ᱠᱟᱹᱢᱤ ᱠᱚ ᱦᱮᱱᱟᱜᱼᱟ
ᱚᱸ ᱟᱨ ᱪᱟᱥ ᱠᱚ ᱱᱤᱛᱚᱜ ᱫᱚ ᱪᱮᱫ ᱠᱚ ᱢᱮᱱᱟᱜᱼᱟ
ᱪᱟᱥ ᱠᱚᱫᱚ ᱱᱤᱛᱚᱝ ᱛᱚᱞᱟ ᱵᱟᱲᱟ ᱦᱩᱭᱩᱜᱼᱟ ᱦᱟᱜ ᱪᱟᱨᱟ ᱠᱚ
ᱦᱮᱸ ᱫᱟᱜ ᱢᱟᱛᱚ ᱵᱟᱭ ᱫᱟᱜ ᱛᱟᱦᱮᱸ ᱟᱫᱚ ᱵᱟᱝ ᱨᱟᱠᱟᱵ ᱜᱚᱫᱚᱜᱼᱟ ᱚᱱᱟ ᱠᱚᱦᱚᱸ
ᱦᱩᱸ ᱫᱟᱜ ᱰᱷᱮᱨᱮ ᱫᱟᱜ ᱞᱮᱠᱷᱟᱱ ᱫᱚ ᱵᱟᱝ ᱜᱟᱱᱚᱜᱼᱟ ᱰᱮᱨᱤᱜᱼᱟ ᱦᱟᱸᱜ ᱛᱚᱞᱟ ᱜᱚᱫ
ᱦᱳᱭ
ᱚ ᱞᱮᱴᱮ ᱯᱮᱴᱮ ᱟ ᱥᱮ
ᱦᱮᱸ
ᱪᱮᱫ ᱠᱚ ᱛᱩᱣᱟᱫ ᱯᱮ ᱛᱟᱦᱮᱱᱟ ᱪᱮᱫ ᱯᱮ ᱩᱛᱩ ᱞᱮᱫᱟ ᱛᱟᱦᱞᱮ ᱛᱟᱦᱮᱸᱧ ᱫᱚ
ᱟᱹᱞᱩ ᱩᱛᱩ ᱦᱩᱭ ᱞᱮᱱᱟ ᱟᱨ ᱥᱳᱣᱟᱵᱤᱱ ᱚᱱᱟ ᱥᱟᱶᱛᱮ ᱚᱱᱟᱜᱮ ᱨᱟᱥᱮ ᱦᱩᱭ ᱞᱮᱱᱟ ᱫᱟᱠᱟ ᱠᱚ ᱡᱚᱢ ᱵᱟᱲᱟ ᱠᱟᱛᱮᱮᱫ ᱦᱚᱸ ᱚᱱᱛᱮ ᱩᱰᱩᱠ ᱦᱩᱭ ᱠᱟᱱᱟ
ᱟᱨ
ᱟᱨ ᱩᱞ ᱠᱚᱠᱚ ᱮᱢᱟ ᱮᱢᱟᱯᱮ ᱠᱟᱱᱟ ᱥᱮ ᱵᱟᱝ
ᱩᱞ ᱫᱚ ᱚᱞᱮ ᱚᱰᱮᱜᱮ ᱦᱮᱱᱟᱜᱼᱟ ᱫᱟᱨᱮ ᱮᱢ ᱫᱚ ᱵᱟᱜᱟᱱ ᱫᱟᱨᱮ ᱠᱚ ᱦᱮᱱᱟᱜᱼᱟ ᱠᱮᱢᱯᱟᱥ ᱨᱮ ᱫᱟᱨᱮ ᱠᱚ ᱫᱚᱢᱮ ᱫᱟᱨᱮ ᱦᱮᱱᱟᱜᱼᱟ ᱠᱟᱱᱴᱷᱟᱲ ᱠᱚ ᱚᱸᱰᱮ ᱠᱷᱚᱱᱜᱞᱮ ᱟᱹᱜᱩᱭᱟ ᱟᱢᱵᱟᱵᱚᱛᱤ ᱫᱚ ᱟᱞᱮ ᱫᱚ ᱯᱨᱟᱭ ᱜᱮᱞᱮ ᱢᱟᱱᱟᱣᱟ ᱦᱮᱸ ᱠᱟᱱᱴᱷᱟᱲ ᱠᱚᱞᱮ ᱟᱹᱜᱩ ᱠᱮᱫ ᱜᱮ ᱫᱚᱢᱮ ᱫᱟᱨᱮ ᱦᱮᱱᱟᱜ-ᱟ
ᱦᱳᱭ ᱚᱱᱠᱟ ᱚᱱᱠᱟᱜᱮ ᱫᱚᱨᱠᱟᱨᱚᱜ ᱠᱟᱱᱟ ᱠᱟᱨᱚᱱ ᱚᱲᱟᱜ ᱡᱩᱫᱤᱢ ᱪᱟᱞᱟᱜᱼᱟ ᱚᱲᱟᱜ ᱫᱚ ᱥᱟᱺᱜᱤᱧᱚᱜ ᱠᱟᱱᱟ ᱥᱮ ᱛᱟᱦᱚᱞᱮ ᱱᱚᱸᱰᱮ ᱜᱮ ᱡᱟᱦᱟᱸ ᱠᱚᱨᱮ ᱫᱟᱨᱮ ᱠᱚ ᱛᱟᱦᱮᱱᱟ ᱚᱸᱰᱮ ᱠᱷᱚᱱ ᱟᱹᱜᱩ ᱠᱟᱛᱮᱮᱫ ᱡᱚᱢ ᱵᱟᱠᱷᱟᱱ ᱯᱟᱥᱮᱨ ᱠᱚᱨᱮ ᱡᱩᱫᱤ ᱚᱱᱠᱟᱛ ᱠᱚ ᱛᱟᱦᱮᱱᱟ ᱚᱸᱰᱮ ᱠᱷᱚᱱ ᱠᱤᱨᱤᱧ ᱟᱹᱜᱩ ᱛᱮ ᱦᱚᱸ ᱜᱟᱱᱚᱜ ᱜᱮᱭᱟ
ᱛᱟᱨᱯᱚᱨᱮ ᱱᱚᱣᱟ ᱤᱭᱟᱹ ᱨᱮᱫᱚ ᱛᱤᱱᱟᱹᱜ ᱫᱤᱱ ᱠᱷᱚᱱᱮᱢ ᱠᱟᱹᱢᱤᱭᱮᱫᱼᱟ
ᱤᱧ ᱫᱚ ᱱᱚᱜᱼᱚᱭ ᱠᱤᱪᱷᱩ ᱫᱤᱱ ᱯᱮ ᱫᱤᱱ ᱯᱩᱱ ᱫᱤᱱᱤᱧ ᱦᱩᱭᱩᱜ ᱠᱟᱱᱟ
ᱤᱧᱦᱚᱸ ᱚᱱᱠᱟᱜᱮ
ᱞᱟᱦᱟ ᱛᱮᱫᱚ ᱚᱱᱮ ᱠᱷᱚᱵᱚᱨ ᱠᱚ ᱚᱱᱠᱟ ᱵᱟᱹᱧ ᱧᱟᱢ ᱠᱫ ᱛᱟᱦᱮᱸᱫ ᱥᱮ ᱛᱟᱦᱚᱞᱮ ᱵᱟᱠᱷᱟᱱ ᱞᱟᱦᱟ ᱠᱷᱚᱱᱜᱮ ᱦᱩᱭ ᱠᱚᱜ ᱜᱮᱭᱟ
ᱦᱸ ᱤᱧᱦᱚᱸ ᱦᱚᱞᱟ ᱢᱚᱛ ᱨᱮᱜᱮ ᱠᱷᱚᱵᱚᱨᱤᱧ ᱧᱟᱢ ᱮᱫᱟᱮ ᱱᱤᱤᱱᱠᱟᱹ ᱜᱚᱞᱯᱷᱚ ᱵᱟᱲᱟᱭ ᱦᱩᱭᱩᱜᱼᱟ ᱠᱤᱪᱷᱩ ᱧᱟᱢᱚᱜᱼᱟ ᱪᱚ ᱛᱟᱦᱚᱞᱮ ᱯᱷᱨᱤ ᱜᱮ ᱮ ᱠᱷᱟᱱ ᱫᱚ ᱪᱮᱫ ᱠᱟ ᱜᱚᱞᱯᱷᱚ ᱵᱟᱲᱟᱭ ᱦᱩᱭᱩᱜᱼᱟ
ᱦᱳᱭ ᱟᱫᱚ ᱪᱮᱫ ᱮᱢ ᱪᱤᱠᱟᱹᱭᱟᱮ ᱟᱫᱚ ᱱᱤᱭᱟᱹ ᱦᱚᱸ ᱯᱷᱮᱨᱤ ᱦᱚᱲ ᱛᱚ ᱨᱚᱲ ᱦᱚᱲ ᱠᱚ ᱵᱟᱹᱱᱩᱜ ᱠᱚᱣᱟ ᱱᱚᱸᱰᱮ ᱜᱮ ᱡᱟᱠ ᱜᱟᱛᱮ ᱠᱚᱠᱚ ᱵᱮᱱᱟᱜᱼᱟ ᱥᱟᱸᱜᱮ ᱧᱚᱜ
ᱚᱱᱟᱜᱮ ᱵᱟᱹᱱᱩᱜ ᱠᱚᱣᱟ ᱪᱤᱠᱟᱹᱭᱟᱢ
ᱦᱳᱭ ᱚᱱᱠᱟᱜᱮ ᱡᱤᱭᱚᱱᱴᱟᱜ ᱫᱚ ᱪᱟᱞᱟᱜ ᱠᱟᱱᱟ
ᱛᱚ ᱚᱲᱟᱜ ᱠᱚᱨᱮ ᱫᱚ ᱱᱟᱯᱟᱭ ᱵᱟᱲᱟᱜᱮ
ᱦᱮᱸ ᱱᱟᱯᱟᱭ ᱵᱟᱲᱟ ᱜᱮ ᱱᱤᱛᱚᱜ ᱫᱚ ᱚᱲᱟᱜ ᱦᱚᱲ ᱦᱚᱸ ᱠᱟᱹᱢᱤ ᱠᱚ ᱪᱟᱞᱟᱣ ᱠᱟᱱᱟ ᱢᱤᱫ ᱦᱚᱲᱜᱮ ᱱᱤᱛᱚᱜ ᱚᱲᱟᱜ ᱨᱮ ᱢᱮᱱᱟᱭᱟ ᱵᱟ ᱵᱟᱨ ᱦᱚᱲ ᱢᱮᱱᱟᱜ ᱠᱤᱱᱟᱹ
ᱟᱨ ᱠᱟᱹᱢᱤ ᱠᱚ ᱪᱟᱟᱞᱣ ᱠᱟᱱᱟ ᱠᱟᱹᱣᱰᱤ ᱠᱚ ᱠᱟᱹᱴᱤᱡ ᱥᱚᱴ ᱧᱚᱜ ᱜᱮᱭᱟ ᱛᱚ ᱛᱚᱞᱚ ᱚᱱᱟ ᱠᱷᱟᱹᱛᱤᱨ ᱜᱮ
ᱦᱮᱸ ᱦᱮᱸ ᱚᱱᱟ ᱫᱚ ᱪᱟᱞᱟᱜ ᱜᱮ ᱞᱟᱜᱟᱜ-ᱟ
ᱦᱮᱸ
ᱚᱠᱟᱯᱮ ᱪᱟᱞᱟᱜ ᱟᱯᱮ ᱱᱟᱢᱟᱞ ᱠᱟᱹᱢᱤ ᱥᱮ ᱚᱱᱟ ᱵᱟᱭᱨᱮ ᱠᱟᱹᱢᱤ
ᱵᱟ ᱱᱟᱢᱟᱞ ᱠᱟᱢᱤ ᱜᱮ ᱚᱱᱟ ᱠᱷᱟᱱ ᱫᱚ ᱞᱚᱜᱚᱱ ᱜᱮ ᱚᱲᱟᱜ ᱢᱤᱫ ᱫᱤᱱᱛᱮ ᱦᱮᱡ ᱥᱮᱱ ᱜᱟᱱᱚᱜᱼᱟ
ᱦᱳᱭ ᱦᱳᱭ
ᱡᱟᱦᱟᱱᱟᱜ ᱚᱥᱩᱵᱤᱫᱟ ᱠᱚᱨᱮ ᱦᱮᱡ ᱜᱚᱫ ᱱᱟᱢ ᱤᱧ ᱦᱚᱸ ᱦᱚᱸ ᱚᱭ ᱪᱟᱞᱟᱣᱤᱧ ᱞᱟᱹᱭᱫᱟ ᱚᱱᱟ ᱡᱟᱦᱟᱸ ᱵᱤᱱᱤᱰ ᱢᱮᱱᱟᱜᱼᱟ ᱚᱱᱟ ᱵᱤᱱᱤᱛ ᱢᱩᱪᱟᱹᱫ ᱞᱮᱠᱷᱟᱱ ᱜᱮ ᱦᱟᱸᱜ ᱪᱟᱞᱟᱜ ᱦᱩᱭᱩᱜᱼᱟ ᱛᱟᱦᱚᱞᱮ ᱱᱤᱡᱮᱨᱟᱜ ᱠᱟᱹᱣᱰᱤ ᱫᱚ ᱱᱤᱡᱮ ᱛᱮᱜᱮᱢ ᱩᱴᱷᱟᱹᱣ ᱫᱟᱲᱮᱭᱟᱜᱼᱟ
ᱦᱮᱸ ᱟᱨ ᱥᱚᱨᱠᱟᱨ ᱞᱟᱹᱭᱠᱟᱜ ᱮᱢᱚᱜ ᱟᱹᱨᱤ ᱮᱢᱚᱜ ᱟᱛᱮᱠᱷ ᱦᱚᱸ
ᱚᱱᱟ ᱜᱮᱛᱚ ᱛᱟᱺᱜᱤᱮ ᱢᱮᱱᱟᱜ ᱵᱚᱱᱟ ᱡᱚᱛᱚ ᱛᱚᱜᱮ ᱮᱢ ᱮᱢ ᱛᱮᱛᱚ ᱚᱱᱮ ᱛᱚ ᱟᱫᱚ ᱵᱚᱱᱫᱚ ᱠᱮᱫᱟᱭ ᱞᱟᱹᱭᱮᱫ ᱛᱟᱦᱮᱸ ᱠᱚ ᱫᱩ ᱛᱟᱹᱨᱤᱠᱷ ᱠᱷᱚᱱ ᱮᱢ ᱫᱩ ᱛᱟᱹᱨᱤᱠᱷ ᱠᱷᱚᱱ ᱦᱚᱸᱜᱼᱚᱭ ᱦᱩᱭᱱᱟ
ᱟᱨ ᱵᱟᱭᱤᱥ ᱛᱟᱹᱨᱤᱠᱷ ᱨᱮ ᱛᱤᱥᱮ ᱞᱟᱹᱭᱮᱫᱼᱟ ᱮᱤᱞᱳᱜ ᱠᱷᱚᱱ ᱟᱨᱚ ᱥᱩᱨᱩᱜ ᱟᱥᱮ ᱪᱮᱫ
ᱚᱱᱟ ᱛᱚ ᱟᱨᱚᱭᱭ ᱞᱟᱹᱭᱮᱫᱟ ᱪᱮᱫ ᱟᱨᱚ ᱱᱟᱣᱟ ᱠᱟᱨᱛᱮ ᱯᱷᱚᱨᱚᱢ ᱯᱷᱤᱞᱟᱯ ᱦᱩᱭᱩᱜᱼᱟ
ᱱᱟᱣᱟ ᱥᱚᱨᱠᱟᱨ ᱫᱚ ᱱᱟᱣᱟ ᱵᱟᱷᱟᱵ ᱛᱮᱜᱮ ᱦᱟᱛᱟᱣᱟ
ᱦᱳᱭ ᱚᱱᱟᱜᱮ ᱪᱮᱫ ᱪᱤᱠᱟᱹᱜ ᱠᱟᱱᱟᱫᱚ ᱩᱱᱤ ᱛᱚ ᱥᱚᱨᱠᱟᱨ ᱦᱚᱸᱛᱚ ᱵᱟᱭ ᱞᱟᱹᱭᱟ ᱥᱮ ᱵᱟᱹᱧ ᱮᱢᱟ ᱯᱮᱭᱟ ᱯᱚᱭᱥᱟ ᱢᱤᱫ ᱫᱷᱟᱣ ᱨᱮ ᱞᱟᱹᱭ ᱞᱮᱠᱷᱟᱱ ᱜᱮᱛᱚ ᱜᱟᱱᱚᱜ ᱛᱟᱭᱟ ᱥᱮ ᱵᱟᱝ ᱮᱢᱟ ᱯᱮᱜᱤᱭᱟᱹᱭᱧ ᱟᱫᱚ ᱛᱤᱥ ᱠᱷᱚᱱᱮ ᱮᱢᱚᱜᱼᱟ ᱟᱫᱚ ᱟᱥᱟ ᱠᱟᱛᱮᱜ ᱦᱮᱱᱟᱜ ᱵᱚᱱᱟ ᱟᱥᱟ ᱨᱮᱜᱮ ᱫᱚᱦᱚ ᱠᱟᱵᱚᱱ ᱠᱟᱱᱟᱭ
ᱢᱚ ᱪᱤᱠᱟᱹᱭᱟ ᱟᱥᱟᱨ ᱨᱮᱜᱮ ᱛᱟᱦᱮ ᱜᱮᱭᱟ ᱞᱟᱹᱭ ᱛ ᱞᱟᱹᱭ ᱟᱵᱚᱱ ᱵᱟᱲ ᱯᱷᱤᱨ ᱠᱚᱭ ᱫᱤᱱᱟ
ᱦᱳᱭ ᱚᱱᱟᱛᱮ ᱢᱤᱫ ᱫᱷᱟᱣ ᱨᱮ ᱞᱟᱹᱭ ᱞᱮᱠᱷᱟᱱ ᱜᱮᱛᱚ ᱡᱮ ᱵᱟᱹᱧ ᱮᱢᱟ ᱯᱮᱭᱟ ᱚᱱᱠᱟ ᱜᱮᱫᱚ ᱪᱤᱠᱟᱹᱭ ᱮᱢᱟᱞᱮ ᱢᱮ ᱥᱚᱨᱠᱟᱨᱟᱜ ᱠᱟᱹᱢᱤ ᱛᱚ ᱟᱠᱚ ᱞᱮᱠᱟ ᱠᱚ ᱠᱟᱹᱢᱤ ᱡᱚᱱᱚᱜ ᱠᱟᱱᱟ ᱟᱫᱚ ᱱᱤᱡᱮ ᱫᱚ ᱟᱫᱚ ᱯᱟᱵᱽᱞᱤᱠ ᱫᱚᱚ ᱪᱮᱫ ᱮᱢ ᱪᱤᱠᱟᱹ ᱫᱟᱲᱮᱭᱟᱜᱼᱟ
ᱟᱨ ᱥᱚᱨᱠᱟᱨ ᱠᱷᱚᱱ ᱫᱚ ᱞᱮᱴᱚᱜ ᱜᱮᱭᱟ ᱠᱟᱹᱴᱤᱡ ᱫᱚ
ᱦᱳᱭ ᱟᱨ ᱦᱟᱴ ᱠᱚᱫᱚ ᱚᱱᱛᱮ ᱫᱚᱠᱚ ᱵᱚᱱᱫᱚᱭᱮᱫᱟ ᱥᱮ ᱟᱯᱮᱥᱮᱪ ᱛᱚ ᱚᱱᱚ ᱢᱤᱫᱴᱮᱱ ᱫᱚᱠᱚ ᱵᱚᱱᱫᱚ ᱠᱮᱫᱟ ᱛᱚᱰᱮ ᱠᱩᱭ ᱛᱞᱟᱹᱯᱟᱞᱱᱟᱜ ᱫᱚ
ᱦᱮᱸ ᱦᱮᱸ ᱵᱚᱱᱫᱚ ᱠᱟᱜ ᱚᱸᱰᱮᱱᱟᱜ ᱛᱮᱠᱚ ᱵᱚᱱᱫᱚ ᱟᱠᱟᱟᱜᱼᱟ ᱚᱱᱟᱴᱟᱜ
ᱟᱫᱚ ᱚᱱᱟ ᱫᱚ ᱢᱟᱱᱮ ᱱᱚᱣᱟ ᱠᱚᱨᱮᱱᱟᱜ ᱫᱚ ᱢᱟᱨᱟᱝ ᱧᱚᱜ ᱜᱮ ᱛᱟᱦᱮᱸ ᱠᱟᱱᱟ ᱥᱮ ᱚᱱᱟ ᱫᱚ
ᱦᱮᱸ ᱦᱮᱸ
ᱚᱱᱟ ᱠᱷᱟᱹᱛᱤᱨ ᱟᱨ ᱚᱱᱛᱮ ᱫᱚ ᱢᱟᱱᱮ ᱚᱲᱟᱜ ᱡᱩᱫᱤᱧ ᱛᱟᱦᱮᱸ ᱠᱚᱜᱼᱟ ᱢᱟᱱᱮ ᱯᱨᱟᱭ ᱜᱟᱛᱮ ᱠᱚ ᱥᱟᱶ ᱛᱮᱫᱚ ᱚᱱᱛᱮ ᱪᱟᱞᱟᱜ ᱦᱩᱭᱩᱜ ᱠᱟᱱ ᱛᱟᱦᱮᱸᱫ ᱜᱮᱭᱟ
ᱵᱟᱸᱠᱩᱲᱟ ᱫᱚ ᱚᱠᱟᱨ ᱨᱮ
ᱵᱟᱸᱠᱩᱲᱟ ᱨᱟᱱᱤᱵᱟᱸᱫᱷ ᱨᱟᱱᱤᱵᱟᱫᱽ ᱜᱮ ᱟᱞᱮ ᱫᱚ ᱵᱟᱡᱟᱨ ᱯᱟᱲᱟᱜ ᱛᱟᱞᱮᱭᱟ ᱨᱟᱱᱤᱵᱟᱫᱽ ᱟᱨ ᱯᱷᱩᱞᱠᱩᱥᱢᱟᱹ ᱚᱱᱟᱠᱤᱱ ᱛᱟᱞᱟᱨᱮ ᱟᱞᱮ ᱫᱚ
ᱵᱫᱚ ᱫᱚ ᱮ ᱵᱚᱱᱫᱚ ᱜᱮ
ᱦᱮᱸ ᱮᱴᱟᱜ ᱠᱚᱨᱮᱜ ᱫᱚ ᱦᱩᱭᱩᱜ ᱠᱟᱱ ᱜᱮᱭᱟ ᱟᱫᱚ ᱪᱮᱫ ᱮᱢ ᱪᱤᱠᱟᱹ ᱫᱟᱲᱮᱭᱟᱜ ᱢᱟ ᱞᱟᱹᱭ ᱢᱮ᱾ ᱱᱤᱭᱚᱢ ᱠᱚᱠᱚ ᱴᱟᱴᱠᱟ ᱴᱟᱴᱠᱟ ᱠᱚ ᱟᱹᱜᱩᱭᱮᱫᱟ᱾ ᱱᱚᱝᱠᱟ ᱵᱟᱝ ᱜᱟᱱᱚᱜᱼᱟ ᱦᱟᱱᱠᱟ ᱵᱟᱝ ᱜᱟᱱᱚᱜᱼᱟ᱾ ᱚᱱᱟ ᱠᱷᱟᱹᱛᱤᱨ ᱜᱮ ᱱᱚᱝᱠᱟ ᱪᱟᱞᱟᱜ ᱠᱟᱱᱟ ᱱᱤᱛᱚᱜ᱾
ᱟᱵᱚ ᱱᱚᱣᱟ ᱫᱚ ᱪᱮᱫ ᱤᱧ ᱞᱟᱹᱭᱟ ᱢᱟᱱᱮ ᱵᱷᱟᱨᱚᱛ ᱫᱤᱥᱚᱢ ᱫᱚ ᱟᱫᱚ ᱵᱟᱝ ᱰᱮᱵᱷᱞᱚᱯᱚ-ᱟᱜ ᱫᱚ ᱚᱱᱠᱟ ᱫᱚ
ᱦᱮᱸ ᱦᱮᱸ
ᱞᱟᱛᱟᱨ ᱥᱮᱫ ᱜᱟᱲᱜ ᱪᱟᱞᱟᱜ ᱠᱟᱱᱟ᱾
ᱠᱤᱥᱟᱹᱬ ᱛᱫᱚ ᱠᱤᱥᱟᱹᱬ ᱜᱮᱠᱚ ᱛᱟᱦᱮᱸᱱᱟ ᱨᱮᱸᱜᱮᱡ ᱛᱮᱫ ᱨᱮᱸᱜᱮᱡ ᱜᱮᱠᱚ ᱛᱟᱦᱮᱸᱱᱟ᱾
ᱟᱨ ᱱᱤᱛᱳᱜ ᱱᱤᱛᱳᱜ ᱚᱱᱛᱮ ᱨᱤᱢᱤᱞ ᱟᱠᱫ ᱜᱮᱭᱟᱭ ᱥᱮ?
ᱨᱤᱢᱤᱞ ᱫᱚ ᱨᱤᱢᱤᱞ ᱜᱮ ᱧᱮᱞᱚᱜ ᱠᱟᱱᱟ ᱯᱤᱞ ᱠᱚᱫᱚ ᱵᱟᱠᱚ ᱧᱮᱞᱚᱜ ᱠᱟᱱᱟ᱾
ᱦᱳᱭ ᱱᱚᱛᱮ ᱦᱚᱸ ᱱᱚᱝᱠᱟ ᱜᱮ ᱦᱮᱸᱫᱮ ᱜᱮ ᱧᱮᱞᱚᱜ ᱠᱟᱱᱟ ᱯᱩᱨᱟᱹᱴᱟ ᱜᱮ ᱠᱟᱨᱮᱱᱴ ᱠᱚ ᱟᱹᱣᱨᱤ ᱪᱟᱞᱟᱜᱼᱟ ᱟᱨ ᱠᱟᱹᱴᱤᱡ ᱡᱩᱫᱤ ᱵᱟᱹᱲᱛᱤ ᱧᱚᱜ ᱫᱟᱜᱟᱭ ᱠᱟᱨᱚᱱᱮ ᱫᱟᱹᱲ ᱜᱚ ᱠᱟᱜᱼᱟ᱾
ᱛᱟᱨᱯᱚᱨ ᱛᱤᱨᱮᱢ ᱡᱟᱹᱯᱤᱫᱟ?
ᱡᱟᱯᱤᱫ ᱦᱩᱭᱩᱜᱼᱟ ᱱᱤᱛᱳ ᱫᱚ ᱫᱟᱠᱟ ᱡᱚᱢ ᱡᱟᱹᱯᱤᱫ ᱦᱩᱭᱩᱜᱼᱟ ᱱᱤᱛᱚᱜ ᱫᱚ ᱫᱟᱠᱟ ᱡᱚᱢ ᱦᱩᱭᱩᱜ-ᱟ ᱛᱟᱯᱚᱨ ᱢᱳᱵᱟᱭᱤᱞ ᱠᱚ ᱜᱷᱟᱱᱴᱟ ᱵᱟᱲᱟᱭ ᱦᱩᱭᱩᱜᱼᱟ ᱛᱟᱯᱚᱨᱮ ᱡᱟᱹᱯᱤᱫ ᱦᱩᱭᱩᱜᱼᱟ᱾ ᱮᱠᱴᱟ ᱫᱩᱴᱟ ᱥᱮᱫ᱾
ᱦᱩᱸ ᱦᱮᱸᱛᱚ ᱴᱟᱭᱤᱢ ᱠᱚ ᱦᱩᱭᱩᱜ ᱠᱟᱱᱟ ᱤᱱᱠᱟᱹᱮ ᱦᱟᱸᱜ ᱟᱨᱚ ᱨᱚᱯᱚᱲ ᱦᱩᱭᱩᱜᱼᱟ
ᱦᱳᱭ ᱟᱨ ᱡᱟᱦᱟᱸ ᱛᱤᱥ ᱦᱟᱸᱜ ᱚᱱᱠᱟ ᱢᱮᱥᱮᱡᱽ ᱢᱮᱥᱮᱡᱽ ᱛᱮᱜᱮ ᱦᱟᱸᱜ ᱠᱚᱞ ᱜᱚᱜ ᱠᱟᱜ ᱦᱩᱭᱩᱜᱼᱟ᱾
ᱦᱮᱸ ᱦᱮᱸ
ᱦᱳᱭ
ᱴᱷᱤᱠ ᱜᱮᱭᱟ ᱛᱟᱦᱞᱮ ᱥᱟᱹᱜᱩᱱ ᱧᱤᱫᱟᱹ᱾
ᱦᱳᱭ ᱥᱟᱹᱜᱩᱱ ᱧᱤᱫ ᱜᱮ ᱟᱫᱚ ᱱᱚᱣᱟ ᱫᱚ ᱟᱡ ᱛᱮᱜᱮ ᱛᱚ ᱦᱟᱸᱜ ᱠᱟᱴᱟᱜ ᱟ᱾ ᱱᱚᱣᱟ ᱫᱚ
ᱫᱭᱟ
ᱦᱳᱭ ᱟᱡ ᱛᱮᱜᱮ ᱥᱟ ᱠᱟᱴᱟᱜ-ᱟ ᱱᱚᱣᱟ ᱫᱚ ᱴᱟᱭᱤᱢ ᱛᱚ ᱦᱩᱭᱮᱱ ᱛᱟᱭᱟ ᱱᱩᱤᱭᱟᱜ ᱦᱚᱸ ᱟᱫᱚ ᱪᱮᱫ ᱮᱢ ᱢᱮᱛᱟᱭᱟ᱾
ᱜᱮᱭᱟ
ᱦᱳᱭ ᱛᱟᱦᱚᱞᱮ